ᱦᱮᱞᱳ ᱾
ᱦᱩᱸ ᱦᱮᱞᱳ ᱾
ᱦᱮᱞᱳ ᱡᱚᱦᱟᱨ ᱜᱮ ᱾
ᱦᱮᱸ ᱡᱚᱦᱟᱨ ᱜᱮ᱾
ᱪᱮᱫ ᱞᱮᱠᱟ ᱱᱟᱯᱟᱭ ᱜᱮ ᱢᱮᱱᱟᱜ ᱯᱮᱭᱟ?
ᱦᱮᱸ ᱱᱟᱯᱟᱭ ᱜᱮ ᱢᱮᱱᱟᱜ ᱞᱮᱭᱟ, ᱟᱯᱮ ᱜᱮ?
ᱦᱚᱸ ᱟᱞᱮ ᱦᱚᱸ ᱱᱟᱯᱟᱭ ᱜᱮ ᱤᱧ ᱜᱮ ᱠᱟᱹᱴᱤᱡ ᱤᱧ ᱨᱩᱣᱟᱹ ᱤᱧ ᱜᱮ ᱠᱟᱹᱴᱤᱡ ᱤᱧ ᱨᱩᱣᱟᱹ ᱫᱷᱟᱨᱟᱜ ᱠᱟᱱ ᱛᱟᱦᱮᱸᱫ ᱟᱫᱚ ᱱᱤᱛᱚᱜ ᱫᱚ ᱢᱟᱱᱮᱧ ᱵᱮᱥ ᱵᱟᱲᱟ ᱜᱮᱭᱟ ᱾
ᱚᱻ
ᱦᱮᱸ, ᱟᱨ ᱚᱲᱟᱜ ᱦᱚᱲ ᱠᱚᱦᱚᱸ?
ᱦᱮᱸ, ᱚᱲᱟᱜ ᱦᱚᱲ ᱠᱚᱫᱚ ᱠᱚ ᱵᱮᱥ ᱜᱮᱭᱟ ᱾
ᱚᱸᱻ
ᱟᱯᱮ ᱨᱮᱱ ᱚᱲᱟᱜ ᱦᱚᱲ ᱫᱚ?
ᱟᱞᱮ ᱦᱚᱸ ᱱᱟᱯᱟᱭ ᱫᱚ ᱱᱟᱯᱟᱭ ᱜᱮ ᱢᱮᱱᱟᱜ ᱠᱚᱣᱟ ᱱᱤᱛᱚᱜ ᱫᱚ ᱚᱥᱩᱵᱤᱫᱟ ᱠᱚ ᱦᱩᱭᱩᱜᱼᱟ ᱚᱱᱠᱟ ᱜᱮ ᱞᱟᱹᱭ ᱞᱮᱠᱟᱢ ᱨᱩᱣᱟ ᱵᱟᱲᱟ ᱠᱚ ᱨᱩᱣᱟ ᱵᱟᱲᱟᱭᱱᱟᱠᱚ, ᱱᱤᱛᱚᱜ ᱫᱚ ᱵᱮᱥ ᱵᱟᱲᱟᱣ ᱠᱟᱱᱟ ᱠᱚ ᱾
ᱚᱻ
ᱦᱳᱭ ᱾
ᱩᱸᱜ ᱛᱟᱦᱚᱞᱮ ᱤᱭᱟᱹ ᱟᱯᱮ ᱫᱚ ᱢᱟᱱᱮ ᱫᱟᱠᱟ ᱠᱚᱯᱮ ᱡᱚᱢ ᱵᱟᱲᱟ ᱠᱮᱜᱼᱟ ᱥᱮ ᱵᱟᱝᱼᱟ?
ᱦᱮᱸ ᱡᱚᱢ ᱵᱟᱲᱟ ᱠᱮᱜᱼᱟ ᱞᱮ ᱾ ᱟᱯᱮ?
ᱚ ᱚ ᱟᱞᱮ ᱦᱚᱸ ᱡᱚᱢ ᱜᱮ, ᱪᱮᱫ ᱠᱚᱯᱮ ᱩᱛᱩ ᱠᱟᱜᱼᱟ?
ᱦᱮᱸ ᱟᱹᱛᱩ ᱟᱠᱟᱫ ᱛᱟᱦᱮᱱᱟᱞᱮ ᱥᱤᱢ ᱡᱤᱞ ᱾
ᱚ ᱦᱳᱭ ᱟᱞᱮᱫᱚ ᱟᱞᱮᱫᱚ ᱤᱧ ᱵᱟᱵᱟ ᱥᱮᱸᱫᱽᱨᱟᱭ ᱪᱟᱞᱟᱣ ᱞᱮᱱᱟᱭ ᱟᱫᱚ ᱚᱸᱰᱮ ᱠᱷᱚᱱ ᱢᱤᱫᱴᱤᱡ ᱟᱹᱜᱩ ᱟᱠᱟᱫᱮᱭᱟᱭ ᱪᱤᱞᱤ ᱪᱮᱬᱮ!
ᱚᱻ ᱪᱮᱞᱮ ᱪᱮᱲᱮ?
ᱩᱸᱜ ᱧᱩᱛᱩᱢ ᱢᱟ ᱵᱟᱹᱧ ᱵᱟᱲᱟᱭᱟ ᱾
ᱚᱸᱻ
ᱩᱸᱜ ᱢᱟᱱᱮ ᱪᱤᱞᱤ ᱪᱮᱸᱬᱮ! ᱯᱩᱲ ᱜᱮᱫᱚ ᱠᱚ ᱦᱚᱴᱚᱜ ᱫᱟᱠᱚ ᱡᱷᱟᱹᱞ ᱜᱮᱫᱚ, ᱪᱮᱞᱮ ᱠᱚ ᱢᱮᱛᱟ ᱠᱚᱣᱟ?
ᱚ ᱩᱱᱠᱩ ᱠᱚᱸᱜ!
ᱦᱳᱭ ᱦᱳᱭ ᱦᱳᱭ ᱾
ᱚᱻ ᱪᱮᱸᱬᱮ ᱠᱚᱦᱚ ᱵᱟᱢ ᱧᱮᱞ ᱴᱷᱤᱠᱟᱹ ᱮᱫ ᱠᱚᱣᱟ ᱥᱮ ᱪᱮᱫ!
ᱵᱟᱝᱟ ᱪᱮᱸᱬᱮ ᱠᱚᱫᱚ ᱡᱚᱛᱚ ᱫᱚ ᱵᱟᱹᱧ ᱪᱤᱱᱦᱟᱹᱣ ᱠᱚᱜᱮᱭᱟ ᱾
ᱚ ᱚ ᱛᱟᱦᱚᱞᱮ ᱛᱤᱱᱟᱹᱜ ᱜᱟᱱ ᱪᱮᱸᱬᱮ ᱠᱚᱢ ᱧᱮᱞ ᱴᱷᱤᱠᱟᱹ ᱠᱚᱣᱟ?
ᱩᱸ ᱛᱤᱱᱟᱹᱜ ᱜᱟᱱ! ᱮᱸᱜ ᱜᱤᱫᱤ ᱢᱟᱨᱟᱜ ᱟᱨ ᱯᱟᱨᱣᱟ ᱠᱚ, ᱯᱟᱨᱣᱟ ᱫᱚᱞᱮ ᱟᱹᱥᱩᱞ ᱟᱠᱟᱫ ᱠᱚᱣᱟ ᱾ ᱯᱟᱨᱣᱟ, ᱢᱤᱨᱩ ᱪᱮᱸᱬᱮ
ᱦᱳᱭ ᱾
ᱟᱨ ᱠᱤᱥᱱᱤ,
ᱦᱳᱭ ᱾
ᱟᱨ ᱯᱚᱛᱟᱢ,
ᱦᱳᱭ ᱾
ᱟᱨ ᱵᱟᱹᱧ ᱟᱨ ᱵᱟᱹᱧ ᱵᱟᱲᱟᱭᱟ, ᱵᱟᱹᱧ ᱢᱟᱱᱮ ᱵᱟᱹᱧ ᱩᱨᱩᱢ ᱠᱚᱜᱮᱭᱟ ᱾ ᱟᱢᱫᱚ ᱛᱤᱱᱟᱹ ᱜᱟᱱᱮᱢ ᱩᱨᱩᱢ ᱟᱠᱟᱫ ᱠᱚᱣᱟ?
ᱤᱧ ᱫᱚ ᱪᱮᱸᱬᱮ ᱛᱚᱢ ᱡᱚᱛᱚ ᱞᱮᱠᱟᱧ ᱩᱨᱩᱢ ᱟᱠᱟᱫ ᱠᱚᱣᱟ ᱡᱟᱦᱟᱸ ᱛᱤᱱᱟᱹᱜ ᱢᱮᱱᱟᱜ ᱠᱚᱣᱟ, ᱱᱤᱛᱚᱜ ᱧᱩᱛᱩᱢ ᱞᱟᱹᱭ ᱞᱮᱠᱷᱟᱡ ᱛᱚ ᱫᱚᱢᱮ ᱩᱛᱟᱹᱨ ᱦᱩᱭᱩᱜᱼᱟ, ᱢᱟᱱᱮ ᱡᱟᱦᱟᱸ ᱛᱤᱱᱟᱹᱜ ᱱᱩᱠᱩ ᱵᱤᱨ ᱨᱮᱱ ᱪᱮᱸᱬᱮ ᱩᱝᱠᱩ ᱯᱚᱛᱟᱢ ᱠᱚ, ᱯᱚᱛᱟᱢ ᱨᱮᱱᱟᱜ ᱟᱨᱚ ᱢᱮᱱᱟᱜ ᱠᱚᱣᱟ ᱯᱩᱲ ᱯᱚᱛᱟᱢ, ᱟᱨ ᱠᱤᱥᱟᱹᱲ ᱯᱚᱛᱟᱢ, ᱦᱩᱸ ᱾ ᱩᱱᱠᱩ ᱟᱨ ᱱᱚᱣᱟ ᱚᱲᱟᱜ ᱠᱚᱨᱮᱱ ᱜᱷᱟᱣᱲᱟ ᱠᱚ, ᱚᱲᱟᱜ ᱨᱮᱱ ᱡᱟᱦᱟᱸ ᱠᱚ ᱛᱟᱦᱮᱱᱟ ᱯᱟᱣᱨᱟ ᱾ ᱟᱨᱚ ᱴᱤᱜ ᱴᱚᱲᱚᱜ, ᱠᱚᱸᱜ, ᱠᱟᱹᱦᱩ, ᱠᱤᱥᱱᱤ ᱟᱨᱚ ᱮᱢᱟᱱ ᱮᱢᱟᱱ ᱢᱮᱱᱟᱜ ᱠᱚᱣᱟ ᱾
ᱚ ᱛᱟᱦᱚᱞᱮ ᱟᱯᱮ ᱫᱚ ᱢᱟᱱᱮ ᱵᱤᱨ ᱫᱤᱥᱚᱢ ᱦᱚᱲ ᱠᱟᱱᱟ ᱯᱮ ᱥᱮ?
ᱦᱳᱭ ᱦᱳᱭ ᱟᱞᱮ ᱫᱚ ᱵᱤᱨ ᱫᱤᱥᱚᱢ ᱜᱮᱼᱼ
ᱚ ᱟᱞᱮ ᱫᱚᱼᱼ ᱟᱞᱮ ᱫᱚ ᱵᱤᱨ ᱫᱤᱥᱚᱢ ᱦᱚᱲ ᱫᱚ ᱵᱤᱨ ᱦᱚᱸ ᱵᱟᱝ ᱠᱟᱱ ᱛᱟᱞᱮᱭᱟ ᱟᱹᱛᱩ ᱟᱨᱼᱼ ᱵᱟᱡᱟᱨ ᱦᱚᱸ ᱵᱟᱝ ᱠᱟᱱ ᱛᱟᱞᱮᱭᱟ ᱚᱠᱟ ᱞᱮᱠᱟᱱᱟᱜ ᱤᱧ ᱞᱟᱹᱭ ᱟᱢᱟ ᱦᱳᱭᱼᱼ
ᱟᱨᱮᱢ ᱞᱟᱹᱭ ᱠᱮᱫ-ᱟ ᱜᱤᱫᱤ ᱪᱮᱸᱬᱮ ᱮᱠᱷᱚᱱ ᱟᱯᱮ ᱥᱮᱫ ᱜᱤᱫᱤ ᱠᱚ ᱢᱮᱱᱟᱜ ᱠᱚᱣᱟ
ᱜᱤᱫᱤ ᱫᱚ ᱵᱟᱹᱪᱩᱜ ᱠᱚᱣᱟ ᱢᱟᱱᱮ ᱧᱮᱞ ᱟᱠᱟᱫ ᱠᱚᱣᱟ ᱤᱧᱼᱼ
ᱚ ᱟᱞᱮ ᱥᱮᱫ ᱫᱚ ᱞᱟᱦᱟᱜ ᱞᱟᱦᱟ ᱛᱮ ᱢᱟᱱᱮᱼᱼ ᱦᱟᱲᱟᱢ ᱦᱚᱲ ᱠᱚ ᱞᱟᱹᱭ ᱵᱟᱲᱟᱭ ᱮᱫ ᱛᱟᱦᱮᱱᱟ ᱜᱤᱫᱤ ᱠᱚ ᱛᱟᱦᱮᱱ ᱠᱟᱱ ᱛᱟᱦᱮᱱᱟ ᱠᱚ ᱚᱱᱟ ᱠᱚᱨᱮ ᱠᱩᱞᱤ ᱢᱩᱪᱟᱹᱫ ᱠᱚᱨᱮ ᱱᱤᱛᱚᱜ ᱫᱚ ᱠᱤᱱᱛᱩ ᱮᱠᱟᱞ ᱜᱮ ᱵᱟᱠᱚ ᱧᱮᱞ ᱵᱟᱲᱟᱜ ᱠᱟᱱᱟ ᱩᱱᱠᱩ ᱪᱮᱸᱬᱮ ᱫᱚ
ᱦᱳᱭ ᱟᱞᱮ ᱥᱮᱫ ᱦᱚᱸ ᱟᱞᱮ ᱥᱮᱫ ᱦᱚᱸᱼᱼ ᱮᱸ ᱢᱤᱫᱴᱤᱡ ᱡᱚᱡᱚ ᱫᱟᱨᱮ ᱛᱟᱦᱮᱸ ᱠᱟᱱᱟ ᱚᱸᱰᱮ ᱠᱚ ᱦᱮᱡ ᱵᱟᱲᱟᱜ ᱛᱟᱦᱮᱡ ᱯᱮᱭᱟ ᱯᱩᱱᱭᱟ ᱮᱼᱼ ᱦᱳᱭ ᱟᱨ ᱱᱤᱛᱚᱜ ᱫᱚ ᱢᱟᱱᱮ ᱱᱤᱛᱚᱜ ᱫᱚ ᱵᱟᱹᱱᱩᱜ ᱠᱚᱣᱟ
ᱞᱟᱹᱭ ᱫᱟᱲᱮᱭᱟᱜ ᱟᱢ ᱠᱤᱱᱛᱩ ᱪᱮᱠᱟ ᱛᱮ ᱩᱱᱠᱩ ᱢᱟᱱᱮ ᱚᱠᱟᱭ ᱱᱟᱠᱚ ᱚᱠᱟ ᱥᱮᱫ ᱠᱚ ᱥᱮᱱᱟ ᱥᱮ ᱪᱤᱠᱟᱭ ᱱᱟᱠᱚ
ᱦᱩᱸ ᱤᱧ ᱩᱱᱠᱩ ᱜᱚᱲᱚᱢ ᱦᱟᱲᱟᱢ ᱛᱟᱠᱩᱧ ᱠᱩᱞᱤ ᱞᱮᱫ ᱠᱚᱣᱟ ᱢᱟᱱᱮ ᱜᱤᱫᱽᱨᱟᱹ ᱨᱮ ᱢᱟᱱᱮ ᱩᱱᱤᱼᱼ ᱩᱱᱠᱩ ᱜᱤᱫᱤ ᱠᱚ ᱧᱮᱞ ᱛᱮᱜᱮ ᱜᱤᱫᱽᱨᱟᱹ ᱠᱚ ᱵᱷᱩᱞᱟᱹᱣ ᱤᱧ ᱛᱟᱦᱮᱸᱫ ᱩᱱᱠᱩ ᱜᱤᱫᱤ ᱜᱤᱫᱤ ᱟᱹᱛᱠᱤᱨ ᱢᱮᱭᱟ ᱠᱚ ᱟᱫᱚ ᱱᱤᱛᱳᱜ ᱦᱳᱭ ᱟᱫᱚ ᱱᱤᱛᱳᱜ ᱫᱚ ᱢᱟᱱᱮ ᱤᱭᱟᱹ ᱠᱩᱞᱤ ᱠᱚᱭᱤᱧ ᱦᱮᱸ ᱥᱮᱼᱼ ᱠᱩᱞᱤ ᱠᱚᱣᱟᱹᱧ ᱟᱫᱚ ᱱᱚᱝᱠᱟ ᱠᱚ ᱞᱟᱹᱭᱟ ᱡᱮ ᱩᱱᱠᱩ ᱫᱚ ᱢᱟᱱᱮ ᱡᱚᱢᱟᱜ ᱠᱚᱼᱼ ᱢᱟᱱᱮ ᱢᱤᱛᱟᱹᱧ ᱟᱠᱚ ᱟᱢᱮᱢ ᱢᱟᱨᱟᱝ ᱱᱟᱥᱮᱼᱼ ᱟᱫᱚ ᱵᱟᱠᱚ ᱛᱩᱞ ᱤᱫᱤ ᱫᱟᱲᱮᱭᱟᱜ ᱵᱟᱠᱚ ᱛᱩᱞ ᱤᱫᱤ ᱫᱟᱲᱮᱭᱟᱜ ᱢᱮᱭᱟ ᱮᱱᱠᱷᱟᱡ ᱚᱱᱟ ᱠᱷᱟᱹᱛᱤᱨ ᱛᱮᱜᱮ ᱟᱫᱚᱼᱼ ᱦᱮᱸ ᱚᱱᱟ ᱠᱷᱟᱹᱛᱤᱨ ᱛᱮᱜᱮ ᱢᱟᱱᱮ ᱟᱢᱫᱚ ᱢᱟᱱᱮ ᱩᱱᱠᱩ ᱫᱚᱠᱚ ᱫᱟᱹᱲ ᱠᱮᱜᱼᱟ ᱦᱳᱭ ᱟᱫᱚ ᱟᱫᱚ ᱚᱱᱟ ᱫᱚ ᱢᱟᱱᱮ ᱜᱚᱲᱚᱢ ᱦᱟᱲᱟᱢᱟᱜ ᱠᱟᱛᱷᱟ ᱛᱚᱼᱼ ᱟᱫᱚᱼᱼ ᱟᱫᱚ ᱠᱟᱨᱚᱱ ᱫᱚ ᱠᱟᱨᱚᱱ ᱫᱚᱠᱚ ᱢᱤᱛᱟᱹᱧ ᱠᱟᱱᱟ ᱡᱚᱢᱟᱜ ᱠᱚ ᱵᱟᱠᱚ ᱧᱟᱢᱮᱫᱼᱟ
ᱦᱳᱭ ᱦᱳᱭ
ᱡᱚᱢᱟᱜ ᱟᱠᱚ ᱚᱠᱟ ᱠᱚ ᱡᱚᱢᱟ ᱚᱱᱟ ᱠᱚ ᱦᱟᱹᱯᱤᱫ ᱤᱫᱤᱜ ᱠᱟᱱᱟ ᱚᱱᱟ ᱠᱷᱟᱹᱛᱤᱨᱼᱼ ᱦᱳᱭ
ᱦᱳᱭ ᱡᱚᱢᱟᱜ ᱪᱟᱵᱟᱜ ᱠᱟᱱ ᱛᱟᱠᱚᱣᱟ ᱫᱤᱭᱮ ᱯᱚᱨ ᱟᱵᱚᱣᱟᱜ ᱢᱟᱹᱱᱢᱤᱭᱟᱜᱼᱼ ᱚ ᱢᱟᱹᱱᱢᱤ ᱵᱚᱱ ᱥᱟᱸᱜᱮ ᱤᱫᱤᱜ ᱠᱟᱱᱟ ᱫᱤᱭᱮ ᱯᱚᱨ ᱟᱠᱚᱣᱟᱜ ᱛᱟᱦᱮᱱ ᱡᱟᱭᱜᱟ ᱠᱚ ᱚᱱᱠᱟ ᱵᱟᱠᱚ ᱧᱟᱢᱮᱫᱼᱟ ᱥᱮ ᱟᱨ ᱵᱤᱵᱷᱤᱱᱱᱚ ᱮᱴᱠᱮᱴᱚᱬᱮ ᱠᱷᱟᱹᱛᱤᱨ ᱜᱩᱡᱩᱜ ᱠᱟᱱᱟ ᱠᱚ ᱢᱟᱱᱮ ᱟᱠᱚᱣᱟᱜ ᱡᱟᱦᱟᱸ ᱯᱚᱨᱤᱵᱮᱥᱼᱼ ᱠᱟᱱ ᱛᱟᱠᱚᱣᱟ ᱚᱱᱟ ᱟᱠᱚ ᱞᱮᱠᱟ ᱵᱟᱠᱚ ᱧᱟᱢᱮᱫᱼᱟ ᱚᱱᱟ ᱦᱚᱛᱮᱡ ᱛᱮᱼᱼ
ᱦᱚᱭ ᱦᱚᱭ ᱦᱳᱭ ᱦᱳᱭ ᱚᱱᱟ ᱚᱱᱟ ᱠᱚᱜᱮ ᱦᱩᱭᱩᱜᱼᱟ
ᱦᱳᱭ ᱟᱨ ᱯᱟᱣᱨᱟ ᱠᱚᱯᱮ ᱟᱹᱥᱩᱞ ᱠᱟᱜ ᱠᱚᱣᱟ
ᱦᱳᱭ ᱯᱟᱣᱨᱟ ᱟᱹᱥᱩᱞ ᱟᱠᱟᱫ ᱠᱚᱣᱟᱞᱮ
ᱚ ᱛᱤᱱᱟᱹᱜ ᱜᱟᱱ ᱢᱮᱱᱟᱜ ᱠᱚ ᱛᱟᱯᱮᱭᱟ
ᱦᱩᱸ ᱯᱟᱨᱣᱟ ᱢᱟ ᱰᱷᱮᱨ ᱜᱮ ᱟᱫᱚᱼᱼ ᱮᱴᱟᱜ ᱦᱚᱲ ᱠᱚᱨᱮᱱ ᱦᱚᱸ ᱠᱚ ᱦᱤᱡᱩᱜ ᱜᱮᱭᱟ ᱟᱞᱮ ᱟᱞᱮᱭᱟᱜ ᱚᱲᱟᱜ ᱥᱮᱫ ᱟᱫᱚᱼᱼ ᱛᱤᱱᱟᱹᱜ ᱜᱟᱱ ᱠᱚ ᱦᱩᱭᱩᱜᱼᱟ ᱟᱨ ᱚᱱᱟᱼᱼ ᱚᱱᱟ ᱴᱩᱠᱩᱡ ᱢᱟᱞᱮ ᱟᱠᱟ ᱟᱠᱟᱫ ᱠᱚᱣᱟ ᱢᱚᱬᱮ ᱛᱩᱨᱩᱭ ᱜᱚᱴᱟᱝ
ᱚ ᱦᱳᱭ
ᱛᱤᱱᱟᱹᱜ ᱜᱟᱱ ᱠᱚ ᱦᱩᱭᱩᱜᱼᱟ ᱟᱱᱫᱟᱡᱽ ᱛᱤᱧ ᱞᱟᱹᱭᱮᱫᱼᱟ ᱯᱚᱱᱨᱚ ᱥᱳᱞᱞᱳ ᱴᱤ ᱜᱟᱱ ᱠᱚ ᱦᱩᱭᱩᱜᱼᱟ ᱯᱟᱞᱮᱫ
ᱦᱳᱭ
ᱟᱫᱚ ᱟᱫᱷᱮᱠ ᱠᱚᱫᱚ ᱢᱟᱱᱮ ᱚᱱᱟ ᱴᱩᱠᱩᱡ ᱨᱮᱫᱚ ᱵᱟᱠᱚ ᱡᱟᱹᱯᱤᱫ ᱜᱮᱭᱟ ᱟᱫᱮᱠ ᱫᱚ ᱢᱤᱫᱴᱤᱡ ᱢᱮᱱᱟ ᱪᱟᱪᱲᱟ ᱞᱮᱠᱟᱱᱟᱜ ᱠᱚᱨᱮ ᱠᱚ ᱡᱟᱹᱯᱤᱫ ᱜᱮᱭᱟ। ᱢᱟᱫᱽ ᱨᱮᱱᱟᱜ ᱚᱱᱮ ᱵᱮᱱᱟᱣ ᱠᱟᱜ ᱞᱮ ᱦᱳᱭ। ᱟᱨ ᱟᱯᱮ ᱯᱮ ᱟᱹᱥᱩᱞ ᱟᱠᱟᱫ ᱠᱚᱣᱟ?
ᱵᱟᱝ ᱟᱞᱮᱨᱮᱱ ᱫᱚ ᱵᱟᱹᱱᱩᱜ ᱠᱚᱣᱟ ᱟᱞᱮ ᱯᱟᱥᱮ ᱚᱲᱟᱜ ᱨᱮᱱ ᱩᱱᱠᱩ ᱦᱚᱯᱚᱱ ᱵᱟ ᱛᱟᱠᱚ ᱩᱱᱠᱩ ᱨᱮᱱ ᱯᱟᱣᱨᱟ ᱢᱮᱱᱟᱜ ᱠᱚᱣᱟ ᱫᱚᱢᱮᱼᱼ ᱯᱟᱣᱨᱟ ᱢᱮᱱᱟᱜ ᱠᱚ ᱛᱟᱠᱚᱣᱟ।
ᱦᱚᱸ ᱩᱸᱜ ᱟᱞᱮ ᱦᱚᱸᱼᱼ ᱦᱮᱸ ᱟᱯ ᱮ ᱟᱞᱮ ᱦᱚᱸ ᱮᱸ ᱵᱤᱨ ᱠᱷᱚᱡ ᱢᱟᱱᱮᱼᱼ
ᱦᱳᱭ
ᱮᱸᱜ ᱵᱤᱨ ᱠᱷᱚᱡ ᱞᱮ ᱧᱟᱢ ᱞᱮᱜᱼᱟ ᱵᱟᱨᱭᱟ ᱵᱤᱞᱤ ᱟᱫᱚ ᱚᱱᱟᱼᱼ ᱵᱤᱞᱤ ᱜᱮᱞᱮ ᱟᱹᱜᱩ ᱠᱮᱜᱼᱟ ᱮᱱᱠᱷᱟᱡ ᱟᱫᱚᱞᱮ ᱞᱟᱹᱭᱮᱫᱼᱟ ᱡᱮ ᱱᱚᱣᱟ ᱵᱤᱞᱤᱼᱼ ᱟᱫᱚ ᱪᱮᱫ ᱵᱤᱞᱤ ᱠᱟᱱᱟ ᱦᱮᱸᱥᱮ ᱮᱱᱠᱷᱟᱡ ᱟᱨ ᱩᱱᱠᱩ ᱟᱫᱚᱞᱮ ᱠᱩᱞᱤ ᱠᱮᱫ ᱠᱚᱣᱟ ᱡᱮ ᱱᱚᱣᱟ ᱫᱚ ᱢᱟᱨᱟᱜᱟᱜ ᱵᱤᱞᱤ ᱠᱟᱱᱟ।
ᱦᱳᱭ
ᱮᱠᱷᱷᱟᱡ ᱟᱫᱚ ᱩᱱᱠᱩ ᱵᱤᱞᱤ ᱫᱚ ᱟᱫᱚ ᱪᱤᱠᱟᱹᱭᱟᱢ ᱮᱱᱠᱷᱟᱡ ᱟᱫᱚ ᱩᱱᱠᱩ ᱥᱤᱢ ᱥᱤᱢ ᱮᱸᱜᱟ ᱴᱷᱮᱱ ᱩᱱᱠᱩᱱ ᱴᱷᱮᱱ ᱞᱮ ᱚᱵᱚᱨ ᱠᱮᱫᱼᱟ ᱟᱫᱚ ᱠᱟᱹᱱ ᱦᱩᱭ ᱱᱟᱠᱤᱱ ᱵᱟᱨᱭᱟ ᱤᱭᱟᱹ ᱢᱟᱨᱟᱜ ᱠᱤᱱ ᱦᱩᱭᱱᱟ ᱦᱮᱸ ᱟᱹᱰᱤ ᱪᱮᱨᱦᱟ ᱠᱤᱱ ᱮᱱᱮᱡ ᱵᱟᱲᱟᱭ ᱛᱟᱦᱮᱸᱜᱼᱟ ᱟᱫᱚ ᱡᱚᱠᱷᱚᱱ ᱠᱤᱱ ᱢᱟᱱᱮ ᱢᱟᱨᱟᱝ ᱤᱫᱤᱭᱮᱱᱟᱠᱤᱱᱼᱼ
ᱦᱳᱭ
ᱚᱱᱟ ᱚᱱᱟ ᱪᱮᱫ ᱠᱚ ᱞᱟᱹᱭᱟ ᱪᱮᱫ ᱠᱚ ᱞᱟᱹᱭᱟ ᱚᱱᱟᱼᱼ ᱮᱸᱜ ᱤᱞ ᱠᱚ ᱚᱢᱚᱱᱟᱜ ᱠᱤᱱᱟᱼᱼ
ᱦᱳᱭ
ᱦᱳᱭ ᱮᱱᱠᱷᱟ ᱤᱞ ᱠᱚ ᱚᱢᱚᱱᱟᱜ ᱠᱤᱱᱟ ᱟᱫᱚ ᱡᱚᱠᱷᱚᱱ ᱠᱤᱱ ᱢᱟᱨᱟᱝ ᱤᱫᱤᱭᱮᱱᱟ ᱟᱫᱚ ᱥᱚᱴ ᱜᱚᱡ ᱮᱱᱟ ᱠᱤᱱ ᱠᱟᱨᱮᱱᱴ ᱛᱮ।
ᱳ ᱵᱟᱵᱟ ᱪᱮᱠᱟᱛᱮ
ᱟᱫᱚ ᱱᱚᱜᱚᱭ ᱠᱟᱨᱮᱱᱴ ᱠᱟᱨᱮᱱᱴ ᱱᱚᱜᱼᱚᱭ ᱩᱰᱟᱹᱜ ᱠᱟᱱᱟ ᱠᱤᱱ ᱩᱱᱟᱹᱜ ᱢᱟᱨᱟᱝ ᱫᱤᱱ ᱛᱟᱹᱠᱤᱱᱟ ᱤᱞ ᱠᱚ ᱮᱱᱠᱷᱟᱡ ᱚᱱᱟ ᱛᱮᱠᱤᱱ ᱵᱟᱱᱟ ᱜᱮᱠᱤᱱ ᱜᱚᱡ ᱮᱱᱟ।
ᱚ ᱡᱟᱞᱟ।
ᱦᱳᱭ ᱱᱚᱜᱼᱚᱱᱟ ᱠᱚ ᱠᱷᱟᱹᱛᱤᱨ ᱛᱮᱜᱮ ᱛᱚ ᱱᱚᱜᱼᱚᱱᱟ ᱠᱟᱨᱮᱱᱴ ᱠᱚ ᱠᱷᱟᱹᱛᱤᱨ ᱛᱮᱦᱚᱸ ᱠᱚ ᱪᱮᱸᱬᱮ ᱠᱚᱠᱚ ᱠᱚᱢ ᱤᱫᱤᱜ ᱠᱟᱱᱟ।
ᱦᱳᱭ। ᱦᱩᱸ ᱠᱟᱨᱮᱱᱴ ᱠᱚ ᱠᱷᱟᱹᱛᱤᱨ ᱟᱨ ᱫᱤᱭᱮᱯᱚᱨ ᱚᱱᱟ ᱞᱟᱹᱭ ᱵᱟᱲᱟᱭᱮᱫ ᱠᱚ ᱥᱮᱪᱮᱫ ᱚᱱᱟᱼᱼ ᱴᱟᱣᱟᱨ ᱠᱚ ᱯᱷᱳᱨᱡᱤ ᱯᱷᱟᱭᱤᱵ ᱡᱤ ᱠᱚ ᱵᱟᱠᱚ ᱵᱮᱱᱟᱣᱮᱫᱼᱟ ᱚᱱᱟ ᱦᱚᱛᱮᱡ ᱛᱮ ᱪᱮᱬᱮ ᱠᱚ ᱚᱥᱩᱵᱤᱫᱷᱟᱜ ᱠᱟᱱ ᱛᱟᱠᱚᱣᱟ।
ᱦᱳᱭ ᱦᱳᱭ। ᱟᱯᱮ ᱥᱮᱫ ᱱᱚᱝᱠᱟ ᱦᱩᱭ ᱠᱟᱱᱟ ᱱᱚᱝᱠᱟ ᱡᱟᱦᱟᱸ ᱚᱱᱠᱟ ᱜᱚᱡ ᱵᱟᱲᱟ ᱠᱟᱱᱟ ᱠᱚ ᱦᱩᱸ।
ᱦᱮᱸ ᱟᱞᱮᱼᱼ ᱟᱞᱮᱭᱟᱜ ᱠᱩᱞᱦᱤ ᱢᱩᱪᱟᱹᱫ ᱛᱮ ᱚᱱᱟ ᱢᱤᱫᱴᱮᱡ ᱞᱟᱴᱩ ᱴᱟᱣᱟᱨᱼᱼ ᱞᱟᱭᱤᱱ ᱠᱚ ᱤᱫᱤ ᱠᱟᱜᱼᱟ ᱡᱟᱦᱟᱸ ᱞᱟᱹᱴᱩ ᱞᱟᱹᱴᱩ ᱢᱟᱨᱟᱝ ᱢᱟᱨᱟᱝ ᱚᱞᱠᱟᱨᱠᱷᱟᱱᱟ ᱠᱚ ᱞᱟᱭᱤᱱ ᱠᱚ ᱤᱫᱤᱭᱟ ᱮᱸ ᱪᱟᱨ ᱞᱟᱠᱷ ᱵᱷᱳᱞᱴ ᱚᱱᱟ ᱡᱚᱠᱷᱚᱱ ᱯᱳᱭᱞᱳ ᱯᱳᱭᱞᱳ ᱠᱚ ᱵᱮᱱᱟᱣ ᱟᱠᱟᱫ ᱛᱟᱦᱮᱱᱟ ᱛᱚᱠᱷᱚᱱ ᱚᱱᱟᱼᱼ ᱠᱚᱨᱮ ᱢᱟᱱᱮ ᱯᱨᱚᱛᱤᱫᱤᱱ ᱞᱮᱠᱟ ᱪᱮᱸᱬᱮ ᱠᱚ ᱥᱚᱴ ᱜᱚᱡᱚᱜ ᱠᱟᱱ ᱛᱟᱦᱮᱱᱟ ᱯᱨᱚᱛᱤᱫᱤᱱ ᱞᱮᱠᱟ। ᱱᱤᱛᱳᱜ ᱫᱚ ᱮᱠᱷᱚᱱ ᱫᱚ ᱩᱱᱟᱹᱜ ᱫᱚ ᱪᱮᱸᱬᱮ ᱠᱚᱦᱚᱸ ᱠᱚ ᱵᱩᱡᱽ ᱧᱟᱢ ᱠᱟᱫᱟ ᱩᱱᱟᱹᱜ ᱫᱚ ᱵᱟᱠᱚ ᱪᱮᱠᱟᱜ ᱠᱟᱱᱟ ᱱᱤᱛᱚᱜ ᱫᱚ। ᱯᱳᱭᱞᱳ ᱯᱳᱭᱞᱳ ᱫᱚᱢᱮ ᱜᱚᱡ ᱠᱟᱱ ᱛᱟᱦᱮᱱᱟ।
ᱦᱩᱸ ᱢᱟᱱᱮ ᱩᱱᱠᱤᱱ ᱩᱱᱠᱤᱱ ᱢᱟᱨᱟᱜ ᱠᱤᱱ ᱜᱚᱡ ᱮᱱᱟ ᱥᱮ ᱢᱟᱱᱮ ᱟᱹᱰᱤ ᱠᱚᱥᱴᱚᱼᱼ ᱠᱚᱥᱴᱚ ᱜᱮ ᱵᱩᱡᱷᱟᱹᱣᱱᱟ ᱩᱱᱠᱤᱱ ᱢᱟᱱᱮ ᱤᱧ ᱴᱷᱮᱱ ᱜᱮ ᱥᱟᱨᱟ ᱜᱷᱟᱹᱲᱤᱡ ᱠᱤᱱ ᱦᱚᱨᱚᱧ ᱛᱟᱦᱮᱸᱜ ᱦᱮᱸ। ᱥᱟᱨᱟ ᱜᱷᱟᱹᱨᱤᱡ ᱤᱧ ᱜᱮ ᱤᱧ ᱴᱷᱮᱱ ᱠᱤᱱ ᱛᱟᱦᱮᱱ ᱛᱟᱦᱮᱸᱡ ᱮᱱᱮᱡ ᱵᱟᱲᱟᱭ ᱛᱟᱦᱮᱸᱡ ᱠᱤᱱ ᱨᱟᱹᱥᱠᱟᱹ ᱜᱮ ᱾ ᱦᱳᱭ ᱟᱨ ᱥᱮᱨᱢᱟ ᱡᱟᱹᱲᱤ ᱛᱟᱦᱮᱸᱡ ᱥᱮ ᱩᱱ ᱥᱚᱢᱚᱭ ᱢᱟ ᱟᱹᱰᱤ ᱪᱮᱦᱨᱟ ᱮᱱᱮᱡ ᱵᱟᱲᱟᱭ ᱛᱟᱦᱮᱸᱜ ᱟᱠᱤᱱ ᱾ ᱦᱟᱱᱮ ᱚᱱᱟ ᱥᱮᱨᱢᱟ ᱡᱟᱹᱲᱤ ᱢᱟᱲᱟᱝ ᱨᱮ ᱾
ᱟ ᱦᱳ ᱤᱧ ᱦᱚᱸᱧ ᱟᱸᱡᱚᱢ ᱵᱟᱲᱟ ᱟᱠᱟᱜᱼᱟ ᱚᱱᱟᱫᱚ ᱢᱟᱨᱟᱜ ᱫᱚ ᱵᱟᱹᱧ ᱧᱮᱞ ᱵᱟᱲᱟ ᱠᱟᱜ ᱠᱚᱣᱟ ᱡᱮ ᱢᱮᱱᱟ ᱠᱚ ᱥᱮ ᱫᱟᱜ ᱨᱤᱢᱤᱞ ᱦᱮᱡ ᱞᱮᱱᱠᱷᱟᱱ ᱮᱱᱮᱡ ᱟᱠᱚ ᱥᱮ ᱪᱮᱫ?
ᱦᱩᱸ ᱤᱧ ᱧᱮᱞ ᱟᱠᱟᱫ ᱠᱚᱣᱟᱹᱧ ᱢᱮᱱᱠᱷᱟᱱ ᱟᱪᱠᱟ ᱜᱮ ᱚᱠᱟ ᱞᱮᱠᱟ ᱢᱟᱱᱮ ᱦᱚᱭ ᱜᱚᱫ ᱠᱟᱜ ᱱᱟᱭ ᱥᱮ ᱚᱠᱟ ᱞᱮᱠᱟᱛᱮ ᱢᱟᱱᱮ ᱜᱚᱡ ᱱᱟᱠᱤᱱ ᱚᱱᱟ ᱠᱟᱨᱮᱱᱴ ᱛᱮ ᱥᱚᱴ ᱜᱚᱡ ᱱᱟᱠᱤᱱ ᱾
ᱦᱮᱸ ᱦᱳᱭ ᱟᱹᱰᱤ ᱫᱩᱠ ᱨᱮᱱᱟᱜ ᱠᱟᱛᱷᱟ᱾
ᱦᱳᱭ,
ᱦᱩᱸ,
ᱛᱟᱦᱞᱮ ᱤᱭᱟᱹ ᱟᱯᱮ ᱫᱚ ᱚ ᱢᱟᱱᱮ ᱱᱚᱝᱠᱟ ᱱᱤᱛᱚᱜ ᱫᱚ ᱢᱟᱱᱮ ᱪᱤᱞᱤ ᱪᱮᱸᱬᱮ ᱠᱚ ᱟᱯᱮ ᱥᱮᱫ ᱨᱮᱠᱚ ᱢᱟᱱᱮ ᱧᱟᱢᱚᱜ ᱠᱟᱱᱟ ᱠᱚ ᱡᱷᱚᱛᱚ ᱞᱮᱠᱟ ᱜᱮ ᱥᱮ ᱮ ᱪᱤᱞᱤ ᱠᱚᱫᱚ ᱠᱚ ᱵᱟᱹᱱᱩᱜ ᱠᱚᱣᱟ ᱱᱤᱛᱚᱜ ᱫᱚ ᱵᱟᱢ ᱧᱮᱞ ᱧᱟᱢᱮᱫ ᱠᱚᱣᱟ?
ᱪᱮᱸᱬᱮ ᱠᱚᱫᱚ ᱱᱤᱛᱚᱜ ᱫᱚ ᱟᱭᱢᱟ ᱪᱮᱸᱬᱮ ᱠᱚ ᱠᱚᱢ ᱠᱟᱱᱟ ᱡᱮᱢᱚᱱ ᱤᱭᱟᱹ ᱠᱚ ᱛᱟᱦᱮᱱ ᱠᱟᱱ ᱛᱟᱦᱮᱱᱟ ᱜᱷᱟᱣᱲᱟ ᱪᱮ‍ᱸᱬᱮᱢ ᱧᱮᱞ ᱠᱟᱜ ᱠᱚᱣᱟ?
ᱩᱢ ᱦᱚᱸ ᱠᱟᱹᱴᱤᱡ ᱠᱟᱹᱴᱤᱡ ᱜᱮᱭᱟ ᱠᱚᱥᱮ?
ᱦᱮᱸ ᱚᱱᱟ ᱵᱩᱥᱩᱵ ᱚᱲᱟᱜ ᱠᱚ ᱡᱚᱠᱷᱚᱱ ᱛᱟᱦᱮᱱ ᱠᱟᱱ ᱛᱟᱦᱮᱱᱟ ᱛᱚᱠᱷᱚᱱ ᱚᱱᱟ ᱠᱚᱨᱮ ᱠᱚ ᱛᱩᱠᱟᱹᱜ ᱠᱟᱱ ᱛᱟᱦᱮᱱᱟ ᱾ ᱱᱤᱛᱚᱜ ᱫᱚ ᱚᱱᱟ ᱵᱩᱥ ᱦᱮᱸ ᱵᱩᱥᱩᱵ ᱚᱲᱟᱜ ᱠᱚᱦᱚᱸ ᱪᱟᱵᱟ ᱤᱫᱤᱭᱮᱱᱟ ᱫᱤᱭᱮ ᱩᱱᱠᱩ ᱪᱮᱸᱬᱮ ᱠᱚᱦᱚᱸ ᱱᱤᱛᱚᱜ ᱫᱚ ᱵᱟᱠᱚ ᱧᱮᱞᱚᱜ ᱠᱟᱱᱟ ᱾ ᱟᱨᱚ ᱟᱨᱚ ᱟᱭᱢᱟ ᱴᱤᱨᱚᱢ ᱪᱮᱸᱬᱮᱢ ᱟᱸᱡᱚᱢ ᱠᱟᱜ ᱠᱚ ᱧᱮᱞ ᱠᱟᱜ ᱠᱚᱣᱟ?
ᱦᱩᱸ ᱵᱟᱝ-ᱟ ᱾
ᱦᱳᱭ ᱩᱱᱠᱩ ᱦᱚᱸᱠᱩ ᱛᱟᱦᱮᱸ ᱠᱟᱱᱟ ᱢᱤᱫ ᱥᱚᱢᱚᱭ ᱩᱱᱠᱩ ᱦᱚᱸ ᱱᱤᱛᱚᱜ ᱫᱚ ᱵᱟᱹᱱᱩᱜ ᱠᱚᱣᱟ ᱾
ᱪᱮᱜ ᱞᱮᱠᱟ ᱠᱚ ᱧᱮᱞᱚᱜ ᱛᱟᱦᱮᱸᱫ ᱛᱤᱨᱚᱢ ᱪᱮᱸᱬᱮ ᱫᱚ ᱢᱟᱱᱮ ᱚᱠᱟᱞᱮᱠᱟ?
ᱩᱱᱠᱩ ᱫᱚ ᱦᱟᱹᱨᱭᱟᱹᱲ ᱜᱮ ᱨᱚᱝ ᱛᱟᱠᱚ ᱟᱨ ᱦᱚᱯᱚᱱ ᱦᱚᱯᱚᱱ ᱜᱮ ᱠᱩ ᱟᱨ ᱪᱩᱲᱯᱤ ᱫᱚ ᱡᱷᱟᱹᱞ ᱧᱚᱜ ᱜᱮᱛᱟ ᱠᱚ ᱾
ᱚᱸ ᱵᱟᱝ-ᱟ ᱵᱟᱹᱧ ᱧᱮᱞ ᱠᱟᱜ ᱠᱚᱣᱟ ᱾
ᱚᱸ
ᱦᱳᱭ ᱟᱨ ᱱᱤᱛᱚᱜ ᱢᱟ ᱡᱷᱚᱛᱚ ᱦᱚᱲ ᱜᱮ ᱵᱤᱞᱰᱤᱝ ᱚᱲᱟᱜ ᱴᱟᱞᱮ ᱚᱞᱟᱜ ᱴᱟᱹᱨᱤ ᱚᱲᱟᱜ ᱮᱥᱵᱮᱥ ᱛᱟᱨ ᱚᱲᱟᱜ ᱚᱠᱟ ᱨᱮᱠᱚ ᱛᱩᱠᱟᱹᱭᱟ?
ᱦᱮᱸ ᱚᱱᱟ ᱚᱱᱟ ᱦᱚᱛᱮᱫ ᱛᱮᱜᱮ ᱛᱚ ᱾
ᱦᱳᱭ,
ᱦᱩᱸ ᱟᱨ ᱟᱯᱮ ᱥᱮᱱ ᱫᱚ ᱪᱤᱞ ᱞᱮᱠᱟ ᱠᱚ ᱧᱮᱞᱚᱜᱼᱟ ᱢᱟᱱᱮ ᱪᱮᱬᱮ ᱠᱩ?
ᱟᱞᱮ ᱥᱮᱫ ᱪᱮᱬᱮ ᱠᱚᱫᱚ ᱪᱮᱬᱮ ᱠᱚᱫᱚ ᱢᱟᱱᱮ ᱦᱮᱱᱟᱜ ᱠᱚᱜᱮᱭᱟ ᱾ ᱦᱮᱱᱟᱜ ᱫᱚ ᱾ ᱢᱟᱱᱮ ᱪᱟᱵᱟ ᱞᱮᱠᱟᱱ ᱠᱩᱡ ᱫᱚ ᱪᱮᱫᱤᱧ ᱞᱟᱹᱭ ᱟᱢᱟ ᱟᱡ ᱪᱟᱵᱟ ᱞᱮᱠᱟᱱ ᱠᱩᱡᱢᱟ ᱩᱱᱩᱜ ᱠᱟᱹᱦᱩ ᱵᱟᱹᱧ ᱧᱮᱞᱟᱢ ᱠᱚᱜᱮᱭᱟ ᱟᱫᱚ ᱚᱠᱟ ᱞᱮᱠᱟᱱ ᱡᱟᱭᱜᱟ ᱨᱮᱠᱚ ᱛᱟᱦᱮᱱ ᱜᱮᱭᱟ᱾
ᱳᱦ ᱦᱳᱭ ᱦᱳᱭ ᱠᱟᱹᱦᱩ ᱦᱚᱸ ᱟᱞᱮ ᱥᱮᱜ ᱢᱟᱱᱮ ᱵᱟᱝ ᱞᱮᱠᱟ ᱜᱮ ᱮᱠᱷᱚᱱ ᱫᱚ᱾
ᱦᱚᱭ,
ᱚ ᱦᱚᱭ,
ᱟᱫᱚ ᱠᱟᱹᱦᱩ ᱠᱚᱫᱚ ᱢᱟᱱᱮ ᱚᱱᱠᱟ ᱵᱟᱡᱟᱨ ᱠᱚᱞᱮ ᱪᱟᱞᱟᱜ ᱟᱥᱮ ᱟᱫᱚ ᱚᱱᱟ ᱠᱚᱨᱮ ᱫᱩᱧ ᱧᱮᱞ ᱠᱚ ᱜᱮᱭᱟ ᱚᱱᱟᱦᱚᱸ ᱱᱮᱛᱟᱨ ᱢᱟᱲᱟᱝ ᱟᱫᱚ ᱱᱮᱛᱚᱜ ᱫᱚ ᱵᱟᱠᱩ ᱵᱟᱠᱚ ᱧᱮᱞᱚᱜ ᱠᱟᱱᱟ ᱠᱟᱹᱦᱩ ᱾
ᱦᱳᱭ ᱩᱱᱠᱩ ᱦᱚᱸ ᱚᱠᱟ ᱪᱟᱵᱟᱭᱮᱱ ᱪᱚᱠᱩ ᱟᱫ ᱪᱟᱵᱟᱜ ᱠᱟᱱᱟ ᱠᱚ ᱾
ᱦᱚᱭ,
ᱦᱩᱸ ᱱᱤᱛᱚᱜ ᱜᱮ ᱱᱚᱝᱠᱟ ᱛᱟᱦᱞᱮ ᱟᱨᱚ ᱡᱩᱫᱤ ᱛᱟᱭᱚᱢ ᱵᱤᱫᱟᱹᱞᱛᱮ ᱟᱵᱚᱨᱮᱱ ᱡᱩᱫᱤ ᱟᱵᱩ ᱵᱚᱱ ᱵᱟᱯᱞᱟᱜᱼᱟ ᱥᱮ ᱜᱚᱲᱚᱢ ᱠᱚᱲᱟ ᱜᱚᱲᱚᱢ ᱠᱩᱲᱤ ᱢᱟᱱᱮ ᱩᱱᱠᱩ ᱫᱚ ᱩᱱᱠᱩ ᱫᱚ ᱧᱮᱞ ᱵᱟᱠᱚ ᱧᱮᱞ ᱛᱤᱭᱟᱹᱜ ᱠᱚᱣᱟ ᱦᱮᱸ?
ᱦᱳᱭ, ᱱᱚᱝᱠᱟ ᱜᱩᱡᱩᱜ ᱠᱟᱱᱟ ᱠᱚ ᱾
ᱦᱳᱭ ᱠᱷᱟᱞᱤ ᱩᱱᱠᱩ ᱫᱚ ᱜᱚᱞᱯᱚ ᱠᱚᱨᱮ ᱠᱚ ᱟᱸᱡᱚᱢ ᱵᱟᱲᱟ ᱠᱚᱣᱟ, ᱠᱟᱹᱦᱩ ᱠᱚ ᱛᱟᱦᱮᱸ ᱠᱟᱱᱟ ᱱᱚᱝᱠᱟ
ᱦᱳᱭ᱾
ᱦᱳᱭ᱾
ᱚᱱᱮ ᱠᱟᱹᱦᱱᱤ ᱨᱮᱜᱮ ᱱᱟᱦᱟᱸᱜ ᱵᱮᱱᱟᱜᱼᱟ ᱾
ᱦᱳᱭ᱾
ᱛᱟᱦᱞᱮ ᱟᱢᱫᱚ ᱩᱝᱠᱩ ᱢᱤᱨᱩ ᱪᱮᱬᱮᱢ ᱠᱩᱥᱤᱭᱟᱠᱚᱣᱟ ᱥᱮ ᱵᱟᱝ?
ᱦᱳᱭ ᱠᱩᱥᱤᱭᱟᱠᱚ ᱜᱤᱭᱟᱹᱧ, ᱞᱟᱦᱟᱛᱮ ᱢᱤᱫ ᱫᱷᱟᱣ ᱞᱮ ᱟᱹᱥᱩᱞ ᱠᱟᱫᱮ ᱛᱟᱦᱮᱸᱱᱟ ᱟᱞᱮ ᱦᱚᱸ ᱢᱤᱨᱩ ᱪᱮᱬᱮ ᱾
ᱚ, ᱟᱞᱮᱭ ᱟᱞᱮ ᱫᱚ ᱟᱞᱮ ᱨᱮᱭᱟ ᱟᱞᱮ ᱚᱲᱟᱜ ᱨᱮᱫᱚ ᱢᱟᱱᱮ ᱟᱹᱥᱩᱞ ᱵᱟᱝ ᱜᱟᱱᱚᱜᱼᱟ ᱾
ᱚ, ᱵᱟᱝ ᱜᱟᱱᱚᱜᱼᱟ?
ᱚᱸ ᱦᱚᱸᱜ ᱟᱞᱮ ᱫᱚ ᱢᱟᱱᱮ, ᱢᱤᱨᱩ ᱢᱟᱱᱰᱤ ᱠᱟᱱᱟᱞᱮ ᱥᱮ ᱮᱠᱷᱟᱡ ᱟᱫᱚ ᱢᱤᱨᱩ ᱪᱮᱲᱮ ᱟᱹᱥᱩᱞ ᱵᱟᱝ ᱜᱟᱱᱚᱜᱼᱟ ᱾
ᱚ, ᱦᱳᱭ ᱦᱳᱭ᱾
ᱦᱳᱭ᱾
ᱩᱸ᱾
ᱢᱟᱱᱮ ᱟᱹᱥᱩᱞ ᱠᱚᱣᱟᱞᱮ ᱢᱟᱱᱮ ᱵᱩᱡᱩᱜ ᱟᱠᱚ ᱦᱳᱭ ᱾
ᱚ ᱟᱨ ᱥᱤᱢ ᱠᱚ ᱟᱹᱥᱩᱞ ᱠᱩᱞᱟᱹᱜ ᱛᱟᱯᱮᱭᱟ ᱥᱮ ᱵᱟᱝ?
ᱥᱤᱢ, ᱥᱤᱢ ᱠᱚᱫᱚ ᱜᱟᱱᱚᱜ ᱜᱮᱭᱟ ᱾
ᱚ ᱦᱳᱭ᱾
ᱥᱤᱢ ᱠᱚᱫᱚ, ᱥᱤᱢ ᱠᱚᱫᱚ ᱟᱹᱥᱩᱞ ᱜᱟᱱᱚᱜ ᱜᱮᱭᱟ ᱟᱹᱥᱩᱞ ᱠᱟᱫ ᱠᱚᱣᱟᱞᱮ ᱮᱸᱜ ᱫᱤ ᱥᱤᱢ ᱫᱤᱥᱤ ᱾
ᱚᱜ ᱦᱳᱭ᱾
ᱦᱚᱸ ᱟᱫᱚ ᱟᱠᱷᱨᱤᱧ ᱫᱚ ᱵᱟᱞᱮ ᱟᱠᱷᱨᱤᱧ ᱠᱚ ᱜᱮᱭᱟ ᱟᱞᱮ ᱜᱮᱞᱮ ᱡᱚᱢ ᱠᱚᱜᱮᱭᱟ ᱾
ᱚ, ᱚᱲᱟᱜ ᱠᱚᱨᱮ ᱜᱮ ᱯᱮᱲᱟ ᱠᱚ ᱦᱮᱡ ᱞᱮᱱᱠᱷᱟᱱ ᱠᱚ ᱜᱚᱡᱮᱜ ᱠᱚᱣᱟ?
ᱦᱳᱭ ᱦᱳᱭ, ᱩᱝᱠᱩ ᱠᱚᱜᱮ ᱾
ᱦᱳᱭ᱾
ᱢᱟᱱᱮ, ᱢᱮᱛᱟ ᱠᱚ ᱜᱮᱭᱟ ᱠᱚ ᱦᱤᱡᱩᱜ ᱜᱮᱭᱟ ᱠᱚ ᱾ ᱡᱮ ᱟᱠᱷᱨᱤᱧ ᱟᱠᱷᱨᱤᱧ ᱢᱟᱱᱮ ᱮᱢᱟᱞᱮᱯᱮ ᱮᱢᱟᱞᱮᱯᱮ, ᱠᱩ ᱦᱟᱛᱟᱣ ᱦᱚᱲ ᱵᱟᱞᱮ ᱟᱹᱠᱷᱨᱤᱧ ᱠᱚᱣᱟ, ᱡᱚᱢ ᱠᱚᱣᱟᱞᱮ ᱵᱚᱨᱚᱝ, ᱦᱳᱭ ᱾ ᱟᱯᱮ ᱯᱮ ᱟᱹᱥᱩᱞ ᱠᱟᱜ ᱠᱚᱣᱟ?
ᱦᱮᱸ, ᱟᱹᱥᱩᱞ ᱠᱟᱜ ᱠᱚᱣᱟᱞᱮ ᱾
ᱚ᱾
ᱦᱩᱸ᱾
ᱦᱳᱭ ᱟᱞᱮ ᱜᱮ ᱟᱞᱮ ᱫᱚ ᱢᱟᱱᱮ ᱩᱱᱠᱩ ᱫᱚ ᱢᱟᱱᱮ ᱵᱚᱪᱷᱚᱨ ᱠᱮ ᱢᱟᱱᱮ ᱩᱝᱠᱩ ᱫᱚᱠᱚ ᱛᱟᱦᱮᱸᱱ ᱜᱮᱭᱟ, ᱟᱫᱚ ᱚᱱᱮ ᱪᱮᱫ ᱨᱩᱣᱟᱹ ᱠᱚ ᱦᱮᱡ ᱞᱮᱱᱠᱷᱟᱡ ᱜᱮ,
ᱦᱳᱭ ᱦᱳᱭ᱾